ᱦᱮᱞᱳ᱾
ᱦᱮᱸ ᱟᱡᱚᱢ ᱧᱟᱢ
ᱦᱩᱸ ᱦᱮᱸ ᱟᱸᱡᱚᱢ ᱫᱟᱞᱤᱧ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱡᱚᱦᱟᱨ ᱜᱮ᱾
ᱛᱚ ᱜᱚᱝᱠᱮ ᱱᱤᱛᱚᱜ ᱥᱟᱛᱟᱢ ᱫᱚ ᱟᱵᱟᱣᱟᱜ ᱟᱵᱚᱣᱟᱜ ᱯᱟᱹᱴᱷᱩᱣᱟᱹ ᱡᱤᱭᱚᱱ ᱨᱮᱱᱟᱜ ᱦᱮᱸᱥᱮ ᱟᱹᱰᱤ ᱢᱟᱨᱟᱝ ᱤᱭᱟᱹ ᱟᱨᱠᱤ ᱡᱟᱦᱟᱸ ᱢᱤᱫᱴᱟᱝ ᱢᱟᱪᱮᱫᱽ ᱜᱚᱢᱠᱮ ᱫᱚᱭ ᱦᱩᱭᱩᱜ ᱠᱟᱱᱟ ᱯᱩᱛᱷᱤ᱾ ᱛᱚ ᱯᱩᱛᱷᱤ ᱫᱚ ᱯᱩᱛᱷᱤ ᱟᱵᱚ ᱵᱚᱱ ᱯᱟᱲᱦᱟᱜᱼᱟ᱾ ᱯᱩᱛᱷᱤ ᱯᱟᱲᱦᱟᱣ ᱠᱟᱛᱮᱜ ᱟᱹᱰᱤ ᱠᱤᱪᱷᱩ ᱵᱚᱱ ᱵᱩᱡᱷᱟᱹᱣ ᱧᱟᱢᱟ ᱦᱮᱸᱥᱮ᱾
ᱦᱮᱸ ᱦᱮᱸ᱾
ᱛᱚ ᱱᱤᱭᱟᱹ ᱡᱩᱜᱽ ᱨᱮ ᱥᱮ ᱱᱤᱭᱟᱹ ᱤᱱᱴᱟᱨᱱᱮᱴ ᱡᱩᱜᱽ ᱨᱮ ᱱᱤᱭᱟᱹ ᱟᱫᱷᱩᱱᱤᱠ ᱡᱩᱜᱽ ᱨᱮ ᱟᱵᱚ ᱵᱳᱭ ᱯᱟᱲᱦᱟᱣ ᱫᱚ ᱟᱹᱰᱤ ᱡᱳᱨᱜᱮ ᱠᱚᱢ ᱟᱠᱟᱱ ᱛᱟᱵᱚᱱᱟ ᱢᱟᱱᱮ᱾ ᱢᱟᱱᱮ ᱯᱩᱛᱷᱤ ᱫᱚ ᱟᱫᱚ ᱵᱟᱵᱚᱱ ᱚᱴᱟᱜ ᱫᱟ᱾ ᱦᱮᱸᱥᱮ ᱮ ᱟᱭ ᱡᱮᱢᱚᱱ ᱦᱮᱡ ᱟᱠᱟᱱᱟ ᱚᱱᱠᱟ ᱜᱮ ᱮ ᱟᱭ ᱨᱮ ᱡᱚᱛ ᱛᱚ ᱠᱤᱪᱷᱩ ᱵᱚᱱ ᱧᱟᱢ ᱫᱟ ᱦᱮᱸᱥᱮ ᱚᱱᱟ ᱥᱟᱶᱛᱮ ᱜᱩᱜᱳᱞ ᱨᱮᱵᱚᱱ ᱥᱟᱨᱪ ᱫᱟ ᱡᱮ ᱢᱟᱱᱮ ᱡᱟᱦᱟᱱᱟᱜ ᱱᱳᱴᱥ ᱴᱚᱯᱤᱠ ᱚᱱᱟ ᱫᱚᱵᱚᱱ ᱥᱟᱨᱪ ᱮᱫᱟ ᱦᱮᱸ᱾ ᱟᱨ ᱚᱱᱟ ᱛᱮᱜᱮ ᱟᱵᱚ ᱫᱚ ᱢᱟᱱᱮ ᱯᱩᱛᱷᱤ ᱯᱟᱲᱦᱟᱣ ᱫᱚᱵᱚᱱ ᱥᱮ ᱯᱩᱛᱷᱤ ᱚᱴᱟᱜ ᱫᱚᱵᱚᱱ ᱦᱤᱲᱤᱧ ᱟᱠᱟᱫᱟ ᱦᱮᱸᱥᱮ᱾ ᱛᱚ ᱜᱚᱢᱠᱮ ᱱᱤᱭᱟᱹ ᱡᱮ ᱯᱩᱛᱷᱤ ᱯᱟᱲᱦᱟᱣ ᱢᱟᱱᱮ ᱦᱚᱣᱟᱜ ᱢᱟᱱᱮ ᱡᱮᱵᱚᱱ ᱦᱤᱲᱤᱧ ᱟᱠᱟᱫᱟ ᱛᱚ ᱚᱱᱟ ᱯᱩᱛᱷᱤ ᱯᱟᱲᱦᱟᱣ ᱦᱤᱲᱤᱧ ᱱᱤᱭᱮ ᱟᱨᱠᱤ ᱢᱤᱫ ᱵᱟᱨ ᱞᱟᱝ ᱜᱟᱞᱚᱪ ᱞᱮᱠᱷᱟᱱ ᱟᱨᱠᱤ ᱵᱷᱟᱜᱤᱜᱼᱟ᱾ ᱦᱮᱸᱥᱮ ᱛᱚ ᱯᱩᱛᱷᱤ ᱯᱟᱲᱦᱟᱣ ᱦᱮᱸ ᱢᱟᱱᱮ ᱦᱤᱲᱤᱧ ᱟᱠᱟᱱᱟ ᱪᱮᱫ ᱪᱮᱫ ᱠᱷᱟᱹᱛᱤᱨ ᱦᱮᱸᱥᱮ? ᱟᱨ ᱯᱩᱛᱷᱤ ᱯᱟᱲᱦᱟᱣ ᱞᱮᱱᱠᱷᱟᱱ ᱪᱮᱫ ᱦᱩᱭᱩᱜᱼᱟ ᱦᱮᱸᱥᱮ? ᱟᱨ ᱯᱩᱛᱷᱤ ᱯᱟᱲᱦᱟᱣ ᱡᱮ ᱦᱤᱲᱤ ᱦᱤᱲᱤᱧᱚᱜ ᱠᱟᱱᱟ᱾ ᱥᱮ ᱯᱩᱸᱛᱷᱤ ᱯᱟᱲᱦᱟᱣ ᱪᱮᱫᱟᱜ ᱤᱭᱟᱹ ᱠᱟᱱ ᱛᱟᱵᱚᱱᱟ ᱞᱟᱹᱠᱛᱤ ᱠᱟᱱ ᱛᱟᱵᱚᱱᱟ ᱚᱱᱟ ᱟᱨᱠᱤ᱾ ᱱᱟᱹᱜ ᱞᱟᱝ ᱜᱟᱞᱚᱪᱚᱜᱼᱟ ᱦᱮᱸ ᱥᱮ? ᱦᱮᱸ ᱛᱚ ᱜᱚᱢᱠᱮ ᱱᱚᱜᱼᱚᱭ ᱡᱮ ᱟᱵᱚ ᱵᱚᱱ ᱚᱞᱚᱜ ᱯᱟᱲᱦᱟᱜ ᱠᱟᱱᱟ ᱦᱮᱸ ᱥᱮ ᱟᱵᱚ ᱚᱞᱚᱜ ᱯᱟᱲᱦᱟᱜ ᱠᱟᱱ ᱨᱮ ᱟᱵᱚ ᱫᱚ ᱯᱩᱛᱷᱤ ᱢᱟ ᱞᱟᱹᱠᱛᱤ ᱠᱟᱱ ᱛᱟᱵᱚᱱ ᱜᱮ ᱦᱮᱸᱥᱮ? ᱠᱤᱱᱛᱩ ᱱᱮᱛᱟᱨ ᱫᱚ ᱟᱵᱚ ᱨᱮᱱ ᱯᱟᱹᱴᱷᱩᱣᱟᱹ ᱠᱚᱫᱚ ᱞᱤᱧ ᱧᱮᱞ ᱵᱟᱲᱟᱭᱮᱫ ᱠᱚᱣᱟ ᱡᱮ ᱯᱩᱛᱷᱤ ᱫᱚ ᱟᱫᱚ ᱵᱟᱝᱠᱚ ᱠᱤᱨᱤᱧ ᱫᱟ ᱵᱟᱝᱠᱚ ᱦᱟᱛᱟᱣ ᱮᱫᱟ ᱦᱮᱸᱥᱮ? ᱟᱨᱚ ᱡᱩᱫᱤ ᱠᱚ ᱦᱟᱛᱟᱣ ᱮᱫ ᱨᱮᱦᱚᱸ ᱟᱫᱚ ᱯᱩᱛᱷᱤ ᱫᱚ ᱚᱴᱟᱜ ᱜᱮ ᱵᱟᱝᱠᱚ ᱚᱴᱟᱜ ᱵᱟᱲᱟᱭᱮᱫᱟ ᱦᱮᱸ ᱛᱚ ᱯᱩᱛᱷᱤ ᱯᱩᱛᱷᱤ ᱵᱟᱹᱜᱤ ᱠᱟᱛᱮᱫ ᱟᱢ ᱫᱚ ᱪᱤᱠᱟᱹᱛᱮᱢ ᱥᱮ ᱥᱮᱬᱟᱭᱟ ᱟᱵᱚ ᱫᱚ ᱯᱩᱛᱷᱤ ᱨᱮᱜᱮ ᱡᱚᱛᱚ ᱠᱤ ᱡᱚᱛᱚ ᱜᱮ ᱢᱮᱱᱟᱜ ᱛᱟᱵᱚᱱᱟ ᱯᱩᱛᱷᱤ ᱨᱮ ᱡᱚᱛᱚ ᱠᱚ ᱚᱞ ᱟᱠᱟᱫᱟ ᱢᱟᱨᱟᱝ ᱢᱟᱨᱟᱝ ᱩᱸᱻ ᱚᱱᱚᱞᱤᱭᱟᱹ ᱠᱚ ᱢᱟᱨᱟᱝ ᱢᱟᱨᱟᱝ ᱤᱭᱟᱹ ᱠᱚ ᱡᱟᱦᱟᱸ ᱞᱟᱹᱜᱤᱫ ᱠᱚ ᱚᱞ ᱟᱠᱟᱫᱟ ᱚᱱᱟ ᱠᱚ ᱚᱞ ᱤᱭᱟᱹᱣ ᱟᱠᱟᱫᱟ ᱦᱮᱸ ᱛᱚ ᱱᱚᱜ-ᱚᱭ ᱡᱮ ᱟᱫ ᱪᱟᱞᱟᱜ ᱠᱟᱱ ᱛᱟᱵᱚᱱᱟ ᱱᱚᱜᱼᱚᱭ ᱯᱟᱲᱦᱟᱣ ᱦᱮᱸᱥᱮ ᱚᱱᱟ ᱛᱮ ᱵᱟ ᱛᱮ ᱠᱤᱪᱷᱩ ᱞᱟᱹᱭ ᱥᱚᱫᱚᱨ ᱵᱮᱱ ᱟᱨᱠᱤ
ᱧᱮᱞ ᱵᱮᱱ ᱟᱸᱡᱚᱢ ᱵᱮᱱ ᱟᱵᱮᱱ ᱡᱟᱦᱟᱸ ᱵᱮᱱ ᱠᱩᱠᱞᱤ ᱵᱮᱱ ᱫᱚᱦᱚ ᱟᱠᱟᱫᱟ ᱟᱹᱰᱤ ᱢᱚᱡᱽ ᱜᱮᱵᱮᱱ ᱫᱚᱦᱚ ᱟᱠᱟᱫᱟ ᱠᱩᱠᱞᱤ ᱛᱮᱫ ᱢᱮᱱᱛᱮ ᱱᱤᱭᱟᱹ ᱴᱟᱭᱤᱢ ᱨᱮ ᱱᱚᱣᱟ ᱠᱚ
ᱚᱱᱟ ᱠᱚ ᱫᱤᱠ ᱫᱤᱭᱮ ᱜᱟᱯᱟᱞ ᱢᱟᱨᱟᱣ ᱵᱮᱲᱮ ᱢᱚᱡᱽ
ᱦᱳᱭ
ᱢᱮᱱ ᱯᱩᱛᱷᱤ ᱫᱚ ᱦᱩᱭᱩᱜ ᱠᱟᱱᱟ, ᱟᱹᱰᱤ ᱢᱟᱨᱟᱝ ᱚᱵᱽᱵᱷᱟᱥ ᱠᱟᱱᱟ
ᱦᱳᱭ ᱦᱳᱭ
ᱟᱵᱚᱣᱟᱜ ᱤᱭᱟᱹ ᱨᱮ ᱟᱨᱠᱤ ᱡᱤᱣᱤ ᱨᱮ ᱱᱚᱣᱟ ᱟᱵᱮᱱ ᱡᱟᱦᱟᱸ ᱯᱩᱛᱷᱤ ᱯᱟᱲᱦᱟᱣ ᱠᱟᱛᱮᱜ ᱥᱤᱠᱷᱱᱟᱹᱛ ᱵᱮᱱ ᱥᱮᱬᱟᱭᱟ ᱦᱟᱱᱟ ᱱᱟᱣᱟ ᱛᱟᱨᱯᱚᱨ ᱟᱵᱮᱱ ᱱᱤᱡᱮ ᱦᱚᱲ ᱵᱮᱱ ᱵᱩᱡᱷᱟᱹᱣ ᱫᱟᱲᱮᱭᱟ ᱠᱚᱣᱟ ᱡᱟᱦᱟᱱᱟᱜ ᱟᱹᱰᱤ ᱠᱤᱪᱷᱩ ᱪᱮᱫ ᱵᱩᱜᱤ ᱪᱮᱫ ᱵᱟᱹᱲᱤᱡ ᱟᱨ ᱵᱚᱭ ᱯᱩᱛᱷᱤ ᱦᱩᱭᱩᱜ ᱠᱟᱱᱟ ᱦᱚᱲᱟ ᱡᱮ ᱱᱟᱣᱟ ᱱᱟᱣᱟ ᱟᱹᱰᱤ ᱠᱤᱪᱷᱩ ᱥᱤᱠᱷᱱᱟᱹᱛ ᱵᱮᱱ ᱥᱮᱬᱟᱭᱟ
ᱦᱳᱭ ᱦᱳᱭ
ᱟᱨ ᱟᱵᱮᱱ ᱟᱵᱚᱣᱟᱜ ᱫᱷᱟᱹᱨᱛᱤ ᱟᱨᱚ ᱟᱹᱰᱤ ᱢᱚᱡᱽ ᱠᱟᱛᱮᱫ ᱵᱮᱱ ᱵᱩᱡᱷᱟᱹᱣᱟ ᱡᱮᱢᱚᱱ ᱦᱩᱭᱩᱜ ᱠᱟᱱᱟ ᱟᱨᱻ ᱟᱨ ᱢᱤᱫᱴᱟᱝ ᱡᱤᱱᱤᱥ ᱡᱮ ᱟᱵᱚ ᱯᱩᱛᱷᱤ ᱯᱟᱲᱦᱟᱣ ᱠᱟᱛᱮᱫ ᱪᱮᱫ ᱮᱢᱚᱱ ᱟᱵᱚᱣᱟᱜ ᱠᱤᱪᱷᱩ ᱟᱵᱚ ᱵᱷᱤᱛᱤᱨ ᱨᱮ ᱤᱭᱟᱹ ᱰᱷᱮᱨᱚᱜᱼᱟ ᱟᱨᱠᱤ ᱡᱟᱦᱟᱸ ᱡᱤᱱᱤᱥ ᱵᱮᱥᱤ ᱵᱚᱱ ᱵᱩᱡᱽ ᱫᱟᱲᱮᱭᱟᱜᱼᱟ ᱦᱟᱱᱟ ᱱᱟᱣᱟ ᱤᱭᱟᱹ ᱫᱤᱠ ᱫᱤᱭᱮ ᱫᱷᱟᱹᱨᱛᱤ ᱥᱮᱬᱟ ᱨᱮᱱᱟᱜ ᱠᱟᱛᱷᱟ ᱵᱟᱞᱤᱧ ᱞᱟᱹᱭ ᱠᱮᱫᱟ ᱚᱱᱟ ᱫᱤᱠ ᱫᱤᱭᱮ ᱟᱹᱰᱤ ᱠᱤᱪᱷᱩ ᱡᱮᱢᱚᱱ ᱵᱤᱜᱽᱜᱟᱱ ᱤᱛᱤᱦᱟᱥ ᱛᱟᱨᱯᱚᱨᱮ ᱚᱱᱚᱞᱤᱭᱟᱹ ᱟᱠᱚᱣᱟᱜ ᱡᱟᱦᱟᱸ ᱚᱞ ᱟᱠᱟᱫᱟ ᱠᱚ ᱟᱠᱚ ᱫᱤᱠ ᱫᱤᱭᱮ ᱥᱟᱶᱛᱟ ᱟᱵᱚᱣᱟᱜ ᱜᱟᱶᱛᱟ ᱠᱚ ᱫᱤᱠ ᱫᱤᱭᱮ ᱪᱤᱠᱟᱹᱛᱮ ᱦᱚᱲ ᱢᱤᱫᱴᱷᱮᱱᱚᱜ ᱟᱠᱚ ᱦᱟᱱᱟ ᱱᱟᱣᱟ ᱛᱮ ᱟᱹᱰᱤ ᱨᱚᱠᱚᱢ ᱡᱚᱛᱚ ᱨᱚᱠᱚᱢ ᱠᱟᱛᱷᱟ ᱟᱵᱚ ᱵᱚᱱ ᱵᱩᱡᱽ ᱫᱟᱲᱮᱭᱟᱜᱼᱟ
ᱦᱩᱸ
ᱡᱮᱢᱚᱱ ᱠᱟᱛᱷᱟ ᱨᱚᱲ ᱨᱮᱱᱟᱜ ᱵᱷᱟᱡᱽ ᱪᱮᱫ ᱞᱮᱠᱟ ᱠᱟᱛᱮ ᱟᱵᱮᱱ ᱠᱟᱛᱷᱟ ᱵᱮ ᱵᱮᱱ ᱨᱚᱲᱟ ᱠᱟᱛᱷᱟ ᱵᱟᱝ ᱪᱮᱫ ᱞᱮᱠᱟ ᱢᱤᱱ ᱢᱤᱫᱴᱮᱡ ᱠᱟᱛᱷᱟ ᱟᱵᱮᱱ ᱵᱮᱱ ᱞᱟᱹᱭ ᱟᱠᱟᱱ ᱠᱟᱱᱟᱞᱤᱧ
ᱦᱳᱭ ᱦᱮᱸ ᱛᱚ ᱜᱚᱢᱠᱮ ᱦᱮᱸ ᱛᱚ ᱞᱟᱹᱭ ᱟᱞᱤᱧ ᱡᱮ ᱯᱩᱛᱷᱤ ᱫᱚ ᱦᱩᱭᱩᱜ ᱠᱟᱱᱟᱭ ᱟᱵᱚᱨᱮᱱ ᱟᱨᱠᱤ ᱟᱞᱤᱧ ᱞᱟᱹᱭ ᱠᱮᱫ ᱞᱮᱠᱟ ᱢᱟᱲᱟᱝ ᱨᱮ ᱢᱤᱫᱴᱟᱝ ᱯᱟᱹᱴᱷᱩᱣᱟᱹ ᱨᱮᱱ ᱥᱮ ᱯᱟᱹᱴᱷᱩᱣᱟᱹ ᱡᱤᱭᱚᱱ ᱨᱮᱱᱟᱜ ᱢᱤᱫᱴᱟᱝ ᱟᱹᱰᱤ ᱢᱟᱱᱮ ᱥᱩᱨ ᱨᱮᱱ ᱜᱟᱛᱮ ᱞᱮᱠᱟ ᱡᱟᱦᱟᱸᱭ ᱟᱵᱚ ᱵᱚᱱ ᱯᱟᱲᱦᱟᱣ ᱠᱟᱛᱮᱫ ᱦᱮᱸᱥᱮ ᱡᱟᱦᱟᱱᱟᱜ ᱵᱚᱱ ᱵᱩᱡᱷᱟᱹᱣ ᱫᱟᱲᱮᱭᱟᱜᱼᱟ ᱦᱮᱸ ᱥᱮ ᱟᱨ ᱯᱟᱲᱦᱟᱣ ᱯᱟᱲᱦᱟᱣ ᱠᱟᱛᱮᱫ ᱵᱩᱡᱷᱟᱹᱣ ᱧᱟᱢ ᱫᱚ ᱥᱮ ᱵᱳᱭ ᱢᱟᱱᱮ ᱯᱩᱛᱷᱤ ᱯᱟᱲᱦᱟᱣ ᱫᱚ ᱟᱹᱰᱤ ᱤᱭᱟᱹ ᱢᱟᱱᱮ ᱠᱮᱞᱟ ᱚᱵᱵᱷᱟᱥ ᱨᱮᱱᱟᱜ ᱡᱤᱱᱤᱥ ᱠᱟᱱᱟ ᱡᱟᱦᱟᱸ ᱡᱤᱱᱤᱥ ᱞᱟᱹᱠᱛᱤ ᱠᱟᱱᱟ ᱫᱤᱱᱟᱹᱢ ᱦᱤᱞᱳᱜ ᱯᱩᱛᱷᱤ ᱯᱟᱲᱦᱟᱣ ᱛᱚ ᱯᱩᱛᱷᱤ ᱯᱟᱲᱦᱟᱣ ᱞᱮᱱᱠᱷᱟᱱ ᱮᱸᱫ ᱯᱩᱛᱷᱤ ᱨᱮ ᱡᱟᱦᱟᱸ ᱚᱞ ᱢᱮᱱᱟᱜ-ᱟ ᱚᱱᱟ ᱛᱚᱵᱤᱱ ᱵᱩᱡᱷᱟᱹᱣ ᱧᱟᱢᱮᱫ ᱜᱮᱭᱟ ᱚᱱᱟ ᱥᱟᱶᱛᱮ ᱚᱱᱮ ᱡᱮ ᱯᱩᱛᱷᱤ ᱵᱤᱱ ᱯᱟᱲᱦᱟᱣ ᱮᱫᱟ ᱢᱤᱴᱟᱝ ᱢᱤᱴᱟᱝ ᱮᱫ ᱪᱮᱫ ᱚᱞ ᱢᱮᱱᱟᱜ-ᱟ ᱢᱤᱴᱟᱝ ᱢᱤᱴᱟᱝ ᱚᱠᱠᱷᱚᱨ ᱡᱮ ᱚᱞ ᱢᱮᱱᱟᱜ-ᱟ ᱚᱠᱠᱷᱚᱨ ᱡᱮ ᱚᱞ ᱢᱮᱱᱟᱜ-ᱟ ᱚᱱᱟ ᱚᱠ ᱠᱷᱚᱱ ᱵᱮᱱ ᱧᱮᱞ ᱤᱫᱤᱭᱟ ᱟᱨ ᱚᱱᱟ ᱧᱮᱞ ᱧᱮᱞ ᱛᱮ ᱟᱵᱤᱱᱟᱜ ᱵᱚᱦᱚᱜ ᱨᱮᱦᱚᱸ ᱪᱟᱞᱟᱣ ᱤᱫᱤᱜ-ᱟ ᱟᱨ ᱡᱚᱠᱷᱚᱱ ᱵᱤᱱ ᱯᱟᱲᱦᱟᱣ ᱤᱫᱤᱭᱟ ᱚᱱᱟ ᱢᱚᱱᱮᱨᱮ ᱟᱵᱤᱱᱟᱜ ᱪᱮᱫ ᱞᱮᱠᱟ ᱟᱹᱵᱤᱱᱟᱜ ᱢᱚᱱᱮᱨᱮ ᱟᱨᱠᱤ ᱚᱱᱟ ᱨᱮᱱᱟᱜ ᱢᱤᱫᱴᱟᱱ ᱪᱤᱛᱟᱹᱨ ᱡᱩᱛᱩᱜ-ᱟ ᱡᱮ ᱪᱮᱫ ᱦᱩᱭ ᱞᱮᱱᱟ ᱪᱮᱫ ᱞᱮᱠᱟ ᱦᱩᱭ ᱞᱮᱱᱟ ᱪᱮᱫ ᱞᱤᱧ ᱯᱟᱲᱦᱟᱜ ᱠᱟᱱᱟ ᱛᱚᱠᱷᱚᱱ ᱡᱚᱠᱷᱚᱱ ᱚᱱᱠᱟ ᱵᱤᱱ ᱯᱟᱲᱦᱟᱣ ᱤᱫᱤᱭᱟ ᱢᱤᱴᱟᱝ ᱢᱤᱴᱟᱝ ᱢᱤᱫ ᱢᱤᱫ ᱥᱮᱱ ᱠᱷᱚᱱ ᱵᱤᱱ ᱯᱟᱲᱦᱟᱣ ᱤᱫᱤᱭᱟ ᱛᱚᱠᱷᱚᱱ ᱫᱚ ᱟᱵᱤᱱᱟᱜ ᱚᱱᱟ ᱢᱚᱱᱮ ᱨᱮ ᱜᱩᱛᱷᱟᱹᱣ ᱮᱱᱟ ᱟᱨ ᱟᱵᱤᱱᱟᱜ ᱡᱟᱦᱟᱸ ᱵᱤᱱ ᱪᱤᱱᱛᱟᱹᱭᱮᱫᱟ ᱟᱵᱤᱱᱟᱜ ᱢᱚᱱᱮ ᱨᱮ ᱚᱱᱟ ᱪᱤᱱᱛᱟᱹ ᱥᱚᱠᱛᱤ ᱟᱨᱠᱤ ᱵᱟᱹᱲᱛᱤ ᱪᱟᱞᱟᱜ ᱛᱟᱵᱮᱱᱟ ᱦᱮᱸᱥᱮ ᱚᱱᱟ ᱥᱟᱶᱛᱮ ᱟᱹᱰᱤ ᱠᱤᱪᱷᱩ ᱢᱮᱱ ᱵᱟᱲᱟᱭ ᱧᱟᱢ ᱥᱮ ᱵᱟᱲᱟᱭ ᱤᱭᱟᱹᱭ ᱧᱟᱢᱟ ᱚᱱᱟ ᱢᱟ ᱠᱟᱱ ᱜᱮ ᱚᱱᱟ ᱥᱟᱶᱛᱮ ᱱᱚᱜ-ᱚᱭ ᱡᱮ ᱪᱤᱱᱛᱟᱹ ᱥᱮ ᱡᱮ ᱟᱵᱤᱱᱟᱜ ᱢᱚᱱᱮ ᱵᱷᱤᱛᱨᱤ ᱨᱮ ᱪᱤᱛᱟᱹᱨ ᱠᱚ ᱡᱩᱛᱩᱜ ᱠᱟᱱᱟ ᱚᱱᱟ ᱠᱚ ᱟᱵᱤᱱᱟᱜ ᱟᱹᱰᱤ ᱢᱚᱱᱮ ᱟᱹᱰᱤ ᱵᱷᱟᱹᱜᱤᱭ ᱫᱚᱦᱚᱭ ᱛᱟᱵᱮᱱᱟ ᱦᱮᱸᱥᱮ ᱟᱨ ᱟᱹᱰᱤ ᱢᱟᱱᱮ ᱚᱱᱟᱛᱮ ᱟᱹᱰᱤ ᱞᱟᱦᱟ ᱵᱮᱱ ᱪᱟᱞᱟᱜ-ᱟ ᱟᱨᱠᱤ ᱟᱵᱤᱱᱟᱜ ᱢᱚᱱᱮᱨᱮ ᱡᱟᱦᱟᱸ ᱛᱤᱥ ᱤᱭᱟᱹ ᱵᱟᱝ ᱦᱩᱭᱩᱜ ᱛᱟᱵᱤᱱᱟ ᱦᱮᱸ
ᱢᱤᱫᱴᱮᱡ ᱠᱩᱠᱞᱤ ᱨᱮᱱᱟᱜ ᱛᱮᱞᱟ ᱛᱞᱤᱧ ᱮᱢᱟᱫ ᱵᱮᱱᱟ ᱟᱨ ᱢᱤᱫᱴᱮᱡ ᱠᱩᱠᱞᱤ ᱞᱟᱹᱭ ᱛᱟᱵᱮᱱ
ᱦᱮᱸ ᱦᱮᱸ ᱛᱚ ᱜᱚᱝᱠᱮ ᱱᱚᱜ-ᱚᱭ ᱡᱮ ᱛᱟᱞᱦᱮ ᱱᱚᱜ-ᱚᱭ ᱡᱮ ᱱᱤᱝᱠᱟᱹ ᱱᱤᱭᱟᱹ ᱩᱱᱟᱹᱜ ᱩᱯᱚᱠᱟᱨ ᱢᱮᱱᱟᱜ ᱛᱟᱵᱚᱱᱟ ᱱᱚᱜ-ᱚᱭ ᱱᱤᱭᱟᱹ ᱯᱩᱛᱷᱤ ᱯᱟᱲᱦᱟᱣ ᱠᱟᱛᱮᱫ ᱦᱮᱸ ᱥᱮ ᱛᱚ ᱱᱚᱜ-ᱚᱭ ᱱᱤᱭᱟᱹ ᱯᱩᱛᱷᱤ ᱯᱟᱲᱦᱟᱣ ᱡᱮ ᱱᱚᱜ-ᱚᱭ ᱦᱤᱲᱤᱧᱚᱜ ᱠᱟᱱᱟ ᱱᱤᱭᱟᱹ ᱦᱤᱲᱤᱧ ᱦᱤᱲᱤᱧᱚᱜ ᱠᱟᱱᱟ ᱡᱟᱦᱟᱸ ᱚᱱᱟ ᱦᱤᱲᱤᱧ ᱫᱚ ᱢᱟᱱᱮ ᱪᱤᱠᱟᱹ ᱛᱮᱵᱚᱱ ᱤᱭᱟᱹ ᱞᱮᱱᱠᱷᱟᱱ ᱟᱨᱠᱤ ᱡᱮ ᱡᱚᱛᱚ ᱦᱚᱲ ᱯᱩᱛᱷᱤ ᱯᱟᱲᱦᱟᱣ ᱨᱮᱠᱚ ᱟᱬᱜᱚ ᱦᱤᱡᱩᱜ ᱢᱟ ᱟᱨ ᱮᱴᱟᱜ ᱥᱳᱥᱟᱞ ᱢᱤᱰᱤᱭᱟ ᱵᱟᱹᱜᱤ ᱠᱟᱛᱮᱫ ᱦᱮᱸᱥᱮ ᱱᱤᱭᱟᱹ ᱯᱩᱛᱷᱤ ᱯᱟᱲᱦᱟᱣ ᱥᱮᱫ ᱠᱚ ᱤᱭᱟᱹ ᱠᱚ ᱮᱢᱟ ᱫᱚ ᱢᱟᱱᱮ ᱠᱟᱹᱴᱤᱡ ᱠᱚ ᱨᱤᱠᱟᱹᱭ ᱢᱟ ᱡᱮ ᱯᱩᱛᱷᱤ ᱯᱟᱲᱦᱟᱣ ᱞᱮᱱ ᱦᱮᱸ ᱠᱩᱨᱩᱢᱩᱴᱩᱭ ᱢᱟᱠᱚ ᱛᱟᱦᱞᱮ ᱢᱟᱱᱮ ᱵᱷᱟᱜᱤᱜ-ᱟ ᱟᱨᱠᱤ। ᱢᱟᱱᱮ ᱪᱤᱠᱟᱹᱛᱮ ᱯᱩᱛᱷᱤ ᱯᱟᱲᱟᱣ ᱞᱮᱱᱠᱷᱟᱱ ᱵᱷᱟᱜᱮᱜ-ᱜ ᱚᱱᱟ ᱠᱚᱠᱚ ᱤᱭᱟᱹᱭᱟ ᱟᱨᱠᱤ ᱚᱱᱟ ᱟᱨ ᱠᱟᱹᱴᱤᱡ ᱞᱟᱹᱭ ᱵᱤᱱ।
ᱟᱵᱮᱱ ᱡᱟᱦᱟᱸ ᱵᱮᱱ ᱢᱮᱱᱮᱫᱟ ᱯᱩᱛᱷᱤ ᱯᱟᱲᱦᱟᱣ ᱠᱩᱨᱩᱢᱩᱴᱩ ᱠᱩᱨᱩᱢᱩᱴᱩ ᱮᱭ ᱠᱟᱨᱚᱱ ᱛᱮᱜᱮ ᱦᱩᱭᱩᱜ-ᱟ ᱟᱵᱚᱨᱮ ᱡᱟᱦᱟᱸ ᱱᱟᱣᱟ ᱜᱤᱫᱟᱹᱨ ᱠᱚ ᱱᱮᱜ-ᱮ ᱠᱚ ᱦᱟᱨᱟᱜ ᱠᱟᱱᱟ ᱯᱟᱹᱴᱷᱩᱣᱟᱹ ᱠᱚ ᱩᱱᱠᱩ ᱵᱟᱝ ᱠᱚ ᱵᱟᱝ ᱠᱚᱨᱮ ᱦᱚᱞᱳ ᱩᱱᱠᱩ᱾ ᱯᱷᱳᱱ ᱡᱮ ᱫᱚᱢᱮ ᱠᱚ ᱜᱷᱟᱱᱴᱟᱭᱮᱫᱟ ᱟᱹᱣᱲᱤ ᱜᱮ
ᱦᱳᱭ
ᱚᱱᱟ ᱛᱚ ᱮᱠᱮᱭ ᱠᱟᱹᱴᱤᱡ ᱠᱚᱢ ᱠᱚᱢ ᱢᱮᱱᱛᱮ ᱚᱱᱟ ᱠᱚ ᱵᱚᱱᱫᱚ ᱛᱟᱲ ᱠᱚ ᱦᱩᱭᱩᱜ-ᱟ ᱵᱟᱝᱛᱮ ᱮᱠ ᱮᱠᱮᱵᱟᱨᱮ ᱫᱚ ᱵᱟᱝ ᱤᱭᱟᱹ ᱫᱚ ᱟᱴᱚᱠ ᱫᱚ ᱵᱟᱝ ᱦᱮᱸ ᱡᱟᱦᱟᱸ ᱡᱚᱠᱷᱚᱱ ᱦᱟᱞᱠᱟ ᱧᱚᱜ ᱤᱪᱪᱷᱟᱹ ᱦᱩᱭᱮᱱ ᱛᱟᱭᱟ ᱡᱚᱴᱮᱫ ᱵᱟᱲᱟ ᱠᱮᱫᱟᱭ ᱟᱨᱚᱭ ᱫᱚᱦᱚ ᱵᱟᱲᱟ ᱠᱮᱫᱟᱭ ᱛᱟᱨᱯᱚᱨᱮ ᱟᱨ ᱵᱤᱥᱮᱥ ᱠᱚᱨᱮ ᱵᱤᱥᱮᱥᱛᱚ ᱠᱚᱨᱮ ᱚᱱᱟ ᱤᱭᱟᱹᱨᱮ ᱮᱭᱟᱭ। ᱮᱭᱟᱭ ᱚᱱᱟ ᱠᱟᱹᱴᱤᱡ ᱠᱚᱢ ᱮ ᱦᱩᱭᱩᱜ-ᱟ ᱵᱟᱝᱞᱳ ᱯᱩᱛᱷᱤ ᱯᱟᱲᱦᱟᱣ ᱫᱚ ᱛᱚᱵᱮ ᱟᱹᱱᱤᱡ ᱜᱮ ᱯᱩᱛᱷᱤ ᱯᱟᱲᱦᱟᱣ ᱫᱚ ᱠᱟᱹᱴᱤᱡ ᱪᱮᱦᱨᱟ ᱧᱚᱜ ᱦᱩᱭᱩᱜ-ᱟ ᱟᱨ
ᱦᱳᱭ
ᱟᱨ ᱢᱤᱫᱴᱮᱱ ᱟᱹᱞᱤᱝ ᱢᱤᱫᱴᱮᱱ ᱤᱭᱟᱹ ᱞᱤᱧ ᱞᱟᱹᱭ ᱟᱵᱮᱱ ᱠᱟᱱᱟ ᱡᱮ ᱯᱩᱛᱷᱤ ᱯᱟᱲᱦᱟᱣ ᱞᱮᱱᱠᱷᱟᱱ ᱪᱮᱫ ᱠᱚ ᱦᱩᱭ ᱫᱟᱲᱮᱭᱟᱜ-ᱟ?
ᱟᱹᱰᱤ ᱠᱤᱪᱷᱩ ᱚᱱᱟ ᱠᱚᱞᱤᱧ ᱞᱟᱹᱭ ᱟᱵᱮᱱ ᱡᱩᱫᱤ ᱢᱤᱫᱴᱮᱱ ᱯᱩᱛᱷᱤ ᱵᱮᱱ ᱯᱟᱲᱦ ᱦᱟᱜ-ᱟ ᱯᱩᱛᱷᱤ ᱯᱟᱲᱦᱟᱣ ᱞᱮᱱᱠᱷᱟᱱ ᱟᱵᱮᱱ ᱵᱚᱦᱚᱜ ᱨᱮᱱᱟᱜ ᱡᱟᱦᱟᱸ ᱛᱤᱱᱟᱹᱜ ᱤᱭᱟᱹ ᱛᱟᱦᱮᱱᱟ ᱦᱟᱱᱟ ᱱᱟᱣᱟ ᱵᱮᱱ ᱪᱤᱱᱛᱟᱹ ᱵᱟᱲᱟᱭᱮᱫᱟ। ᱚᱱᱟ ᱠᱚ ᱡᱚᱛᱚ ᱪᱤᱱᱛᱟᱹ ᱠᱚ ᱟᱵᱮᱱᱟᱜ ᱠᱚᱢᱚᱜ ᱛᱟᱵᱮᱱᱟ ᱪᱤᱠᱟᱹᱛᱮ ᱠᱚᱢᱚᱜ-ᱟ ᱚᱱᱟ ᱫᱚ ᱞᱟᱹᱭ ᱵᱮᱱ ᱟᱹᱰᱤ ᱨᱚᱠ ᱚᱱᱟ ᱤᱭᱟᱹ ᱯᱟᱲᱦᱟᱣ ᱠᱟᱛᱮᱜ, ᱯᱩᱛᱷᱤ ᱡᱮᱢᱚᱱ ᱞᱟᱸᱫᱟ ᱯᱩᱛᱷᱤ ᱚᱱᱟ ᱵᱮᱱ ᱯᱟᱲᱦᱟᱣᱟ। ᱚᱱᱟ ᱯᱟᱲᱦᱟᱣ ᱠᱟᱛᱮᱫ ᱠᱟᱹᱴᱤᱡ ᱪᱮᱦᱮᱨᱟ ᱵᱮᱱ ᱵᱩᱡᱟ ᱾ ᱟᱵᱮᱱᱟᱜ ᱢᱚᱱᱮ ᱠᱚ ᱮᱠᱫᱚᱢ ᱨᱮᱭᱟᱲ ᱟᱱᱜᱚᱱᱟ।
ᱦᱳᱭ ᱦᱳᱭ
ᱛᱟᱨᱯᱚᱨᱮ, ᱦᱟᱱᱟ ᱱᱟᱣᱟ ᱤᱭᱟᱹ ᱠᱟᱛᱮᱫ ᱥᱤᱠᱷᱱᱟᱹᱛ ᱵᱮᱱ ᱧᱟᱢᱟ, ᱮᱢᱚᱱ ᱢᱤᱫᱴᱮᱡ ᱯᱩᱛᱷᱤ ᱵᱮᱱ ᱯᱟᱲᱦᱟᱣ ᱫᱟ ᱥᱤᱠᱷᱱᱟᱹᱛ ᱵᱮᱱ ᱧᱟᱢ ᱠᱮᱫᱟ ᱚᱸᱰᱮ ᱠᱷᱚᱱᱟᱜ, ᱡᱮ ᱥᱟᱨᱟ ᱛᱚᱠᱷᱚᱱ ᱫᱚ ᱮᱲᱮ ᱠᱟᱛᱷᱟ ᱢᱮᱱᱞᱮᱱᱠᱷᱟᱱ ᱵᱟᱝ ᱵᱩᱜᱤᱭᱟ। ᱮᱲᱮ ᱠᱟᱛᱷᱟ ᱛᱷᱟ ᱞᱟᱹᱭ ᱞᱮᱱᱠᱷᱟᱱ ᱯᱚᱨᱮᱛᱮ ᱡᱩᱫᱤ ᱟᱵᱮᱱ ᱥᱟᱹᱨᱤ ᱠᱟᱛᱷᱟ ᱵᱮᱱ ᱢᱮᱱᱟ, ᱛᱟᱣ ᱦᱚᱸ ᱦᱚᱲ ᱮᱲᱮ ᱠᱟᱛᱷᱟ ᱠᱚ ᱤᱭᱟᱹᱭᱟ, ᱵᱷᱟᱹᱵᱤᱭᱟ ᱠᱚ, ᱡᱮ ᱱᱩᱭ ᱵᱟᱝ ᱤᱭᱟᱹ ᱞᱮᱠᱟᱜᱮ ᱞᱟᱹᱭᱫᱟᱭ। ᱚᱱᱮ ᱚᱱᱠᱟ, ᱟᱵᱟᱨ ᱟᱨ ᱤᱭᱟᱹ ᱡᱮᱢᱚᱱ ᱦᱮᱸ ᱟᱨ ᱢᱤᱫᱴᱟᱝ ᱞᱤᱧ ᱞᱟᱹᱭ ᱟᱵᱮᱱ ᱠᱟᱱᱟ ᱾ ᱜᱚᱝᱠᱮ ᱟᱸᱡᱚᱢ ᱵᱮᱱ ᱟᱨ ᱢᱤᱫᱴᱮᱱ ᱦᱩᱭᱩᱜ ᱠᱟᱱᱟ, ᱥᱟ. ᱨᱤ ᱥᱤᱠᱷᱟ। ᱷᱚᱲᱢᱚ ᱨᱮᱱᱟᱜ ᱚᱱᱟ ᱤᱭᱟᱹ ᱠᱚ ᱾ ᱚᱱᱟ ᱠᱚᱵᱮᱱ ᱯᱟᱲᱦᱟᱣ ᱞᱮᱱᱠᱷᱟᱱ ᱚᱱᱟ ᱧᱮᱞ ᱠᱟᱛᱮᱫ ᱟᱵᱮᱱ ᱚᱱᱟ ᱠᱚᱵᱮᱱ ᱠᱚᱨᱟᱣ ᱫᱟᱲᱮᱭᱟᱜᱼᱟ, ᱚᱱᱟ ᱠᱚᱜᱮᱧ ᱞᱟᱹᱭ ᱵᱟᱝ,
ᱦᱮᱸ ᱛᱚ ᱜᱚᱝᱠᱮ ᱱᱚᱜᱼᱚᱭ ᱡᱮ ᱟᱹᱵᱤᱱ ᱵᱤᱱ ᱞᱟᱹᱭ ᱠᱮᱫᱟ ᱯᱩᱛᱷᱤ ᱯᱟᱲᱦᱟᱣ ᱪᱤᱠᱟᱹᱛᱮ ᱟᱵᱚ ᱵᱚᱱ ᱦᱮᱸ ᱮᱸ ᱠᱩᱨᱩ ᱢᱩᱴᱩᱭᱟ ᱵᱚᱱ, ᱥᱮ ᱪᱤᱠᱟᱹᱛᱮ ᱡᱚᱛᱚ ᱦᱚᱲ ᱵᱚᱱ ᱚᱵᱷᱟᱥ ᱦᱚᱪᱚ ᱠᱚᱣᱟ ᱱᱤᱭᱟᱹ ᱯᱩᱛᱷᱤ ᱯᱟᱲᱦᱟᱣ ᱛᱟᱦᱮᱸ ᱢᱟᱱᱮ ᱯᱩᱛᱷᱤ ᱯᱟᱲᱦᱟᱣ ᱦᱩᱭᱩᱜ ᱢᱟᱜᱮ, ᱦᱮᱸᱥᱮ? ᱯᱩᱛᱷᱤ ᱯᱟᱲᱟᱣ ᱞᱮᱱᱠᱷᱟᱱ ᱱᱤᱭᱟᱹ ᱵᱷᱟᱜᱤᱜᱼᱟ, ᱵᱩᱜᱤ ᱵᱟᱹᱲᱤᱡᱚᱜᱼᱟ᱾ ᱦᱮᱸ ᱛᱚ ᱯᱩᱛᱷᱤ ᱯᱟᱲᱦᱟᱣ ᱚᱱᱟ ᱡᱟᱦᱟᱸ ᱚᱵᱵᱷᱟᱥ ᱚᱱᱟ ᱟᱹᱜᱩ ᱞᱟᱹᱜᱤᱫ ᱟᱨᱠᱤ ᱡᱟᱦᱟᱸ ᱢᱟᱱᱮ ᱠᱟᱹᱴᱤᱡ ᱠᱷᱚᱱ ᱠᱟᱹᱴᱤᱡ ᱤᱥᱠᱩᱞ ᱡᱟᱦᱟᱸ ᱢᱮᱱᱟᱜᱼᱟ, ᱚᱱᱟ ᱤᱥᱠᱩᱞ ᱠᱷᱚᱱ ᱤᱥᱠᱩᱞ ᱠᱷᱚᱱ ᱜᱤᱫᱽᱨᱟᱹ ᱠᱚ ᱯᱩᱛᱷᱤ ᱯᱟᱲᱦᱟᱣ ᱦᱚᱪᱚ ᱠᱚ ᱦᱩᱭᱩᱜᱼᱟ ᱿ ᱟᱨ ᱚᱱᱟ ᱢᱟᱱᱮ ᱥᱮ ᱯᱩᱛᱷᱤ ᱯᱟᱲᱦᱟᱣ ᱦᱚᱪᱚ ᱟᱹᱜᱩ ᱠᱚ ᱦᱩᱭᱩᱜᱼᱟ, ᱚᱱᱟ ᱫᱚ ᱠᱟᱱ ᱜᱮ ᱚᱱᱟ ᱥᱟᱶᱛᱮ ᱡᱟᱦᱟᱸ ᱢᱟᱱᱮ ᱵᱩᱡᱷᱟᱹᱣ ᱠᱚ ᱦᱩᱭᱩᱜᱼᱟ, ᱡᱮ ᱮᱭᱟᱭ ᱤᱭᱟ ᱠᱟᱛᱮᱫ, ᱡᱟᱦᱟᱸᱢ ᱤᱭᱟᱭ ᱫᱟ, ᱚᱱᱟ ᱛᱮᱫᱚ ᱥᱩᱫᱩᱨ ᱟᱢᱟᱜ ᱱᱤᱡᱮᱨᱟᱜ ᱦᱮᱞᱯᱚᱜ ᱠᱟᱱ ᱛᱟᱢᱟ ᱚᱱᱟ ᱫᱚ ᱟᱢᱮ ᱦᱮᱞᱯᱮᱜ ᱢᱮᱭᱟ, ᱚᱱᱟ ᱫᱚ ᱮᱢᱚᱱ ᱠᱟᱛᱮᱫ ᱫᱚ ᱟᱞᱚᱢ ᱟᱞᱚᱢ ᱠᱟᱹᱢᱤ ᱦᱚᱨᱟᱢᱟᱢ ᱞᱟᱦᱟᱭᱟ ᱚᱱᱟ ᱛᱮᱫᱚ, ᱡᱟᱛᱮ ᱩᱱᱤ ᱩᱱᱤᱜᱮ ᱠᱟᱹᱢᱤᱭᱮᱫ ᱛᱟᱢᱟᱭ ᱡᱚᱛᱚ, ᱟᱨ ᱟᱢ ᱫᱚ ᱥᱩᱫᱩᱢ ᱫᱩᱲᱩᱵ ᱟᱠᱟᱱᱟ, ᱚᱱᱠᱟ ᱫᱚ ᱟᱞᱚ ᱦᱩᱭᱩᱜ ᱢᱟ ᱾ ᱛᱚ ᱚᱱᱟ ᱠᱚ ᱵᱩᱡᱷᱟᱹᱣ ᱵᱟᱲᱟ ᱠᱟᱛᱮᱫ ᱱᱤᱭᱟᱹ ᱦᱩᱭᱩᱜᱼᱟ ᱾ ᱡᱮ ᱟᱢ ᱡᱚᱠᱷᱚᱱ ᱯᱩᱛᱷᱤᱢ ᱯᱟᱲᱦᱟᱜᱼᱟ, ᱯᱩᱛᱷᱤ ᱯᱟᱲᱦᱟᱣ ᱞᱮᱱᱠᱷᱟᱱ ᱟᱢ ᱵᱚᱦᱩᱫᱽ ᱮ ᱡᱟᱦᱟᱸ ᱥᱚᱵᱽᱫᱚ ᱢᱮᱱᱟᱜᱼᱟ, ᱚᱱᱟ ᱥᱚᱵᱽᱫᱚ ᱵᱩᱦᱩᱛᱮᱢ ᱵᱩᱡᱷᱟᱹᱣ ᱫᱟᱲᱮᱭᱟᱜᱼᱟ ᱦᱮᱸᱥᱮ? ᱵᱚᱦᱩᱛ ᱚᱱᱟ ᱵᱚᱦᱩᱛ ᱢᱟᱱᱮ ᱟᱹᱰᱤ ᱩᱛᱟᱹᱨ ᱯᱟᱹᱨᱥᱤᱱ ᱛᱟᱭ ᱵᱟᱲᱟᱭ ᱨᱮᱱᱟᱜ ᱥᱩᱡᱳᱜᱽ ᱧᱟᱢᱟ ᱦᱮᱸᱥᱮ ᱾ ᱦᱮᱸ ᱚᱱᱠᱟᱜᱮ, ᱦᱮᱸ ᱵᱳᱭ ᱯᱟᱲᱦᱟᱣ ᱞᱮᱱᱠᱷᱟᱱ ᱫᱚ ᱢᱟᱱᱮ ᱥᱩᱫᱩ ᱢᱟᱱᱮ ᱥᱩᱫᱩ ᱵᱟᱲᱟᱭ ᱫᱚ ᱵᱟᱝ᱾ ᱢᱟᱱᱮ ᱟᱰᱤ ᱠᱤᱪᱷᱩ ᱵᱟᱲᱟᱭ ᱥᱟᱶᱛᱮ ᱟᱹᱰᱤ ᱠᱤᱪᱷᱩ ᱚᱵᱽᱵᱷᱟᱥ ᱦᱚᱸ ᱦᱩᱭᱩᱜ ᱛᱟᱢᱟ ᱾ ᱦᱮᱸ ᱛᱚ ᱡᱟᱦᱟᱸ ᱟᱵᱚᱣᱟᱜ ᱫᱷᱳᱭᱱᱳᱱᱫᱤᱱ ᱡᱤᱵᱚᱱ ᱨᱮ ᱥᱮ ᱟᱵᱚᱣᱟᱜ ᱱᱤᱭᱟᱹ ᱡᱤᱭᱚᱱ ᱤᱭᱟᱹᱨᱮ ᱾ ᱚᱱᱟ ᱠᱟᱡᱟ ᱠᱟᱡᱮ ᱞᱟᱜᱟᱜ ᱛᱟᱵᱚᱱᱟ ᱾
ᱟᱸᱴ ᱜᱚᱝᱠᱮ ᱟᱸᱡᱚᱢ ᱵᱮᱱ ᱯᱩᱛᱷᱤ ᱯᱟᱲᱦᱟᱣ ᱨᱮᱱᱟᱜ ᱛᱚ ᱵᱮᱥ ᱵᱟᱹᱲᱤᱡ, ᱵᱮᱥ ᱛᱚᱞᱟᱝ ᱜᱟᱞᱢᱟᱨᱟᱣ ᱠᱮᱫᱟ ᱾ ᱱᱤᱛᱚᱜ ᱛᱚ ᱮᱢᱚᱱ ᱦᱚᱛᱚ ᱵᱟᱹᱲᱤᱡ ᱠᱤᱪᱷᱩ ᱦᱛᱚ ᱢᱮᱱᱟᱜᱼᱟ ᱾ ᱡᱮ ᱯᱩᱛᱷᱤ, ᱚᱠᱟ ᱴᱟᱭᱤᱢ ᱨᱮ ᱯᱟᱲᱦᱟᱜ ᱫᱚᱨᱠᱟᱨ, ᱵᱟᱢ ᱯᱟᱲᱦᱟᱜ ᱫᱚᱨᱠᱟᱨ,
ᱧᱮᱞ ᱵᱮᱱ ᱜᱚᱝᱠᱮ ᱯᱩᱛᱷᱤ ᱫᱚ ᱯᱩᱛᱷᱤ ᱵᱟᱹᱲᱤᱡ ᱫᱚ, ᱯᱩᱛᱷᱤ ᱯᱟᱲᱦᱟᱣ ᱵᱟᱹᱲᱤᱡ ᱫᱚ ᱚᱱᱠᱟᱱᱟᱜ ᱩᱱᱟᱹᱜ ᱵᱟᱹᱲᱤᱡ ᱫᱚ ᱵᱟᱝ ᱠᱟᱱᱟ ᱾ ᱯᱩᱛᱷᱤ ᱯᱟᱲᱦᱟᱣ ᱫᱚ ᱯᱩᱛᱷᱤ ᱫᱚ ᱠᱟᱱᱟ ᱾ ᱟᱵᱚᱣᱟᱜ ᱵᱷᱟᱜᱤ ᱡᱤᱱᱤᱥ, ᱠᱤᱱᱛᱩ ᱡᱚᱠᱷᱚᱱ ᱡᱩᱫᱤ ᱯᱩᱛᱷᱤᱢ ᱯᱟᱲᱦᱟᱜ ᱠᱟᱱᱟ ᱾ ᱡᱩᱫᱤ ᱡᱩᱫᱤ ᱟᱵᱮᱱ ᱠᱳᱱᱳ ᱚᱠᱛᱚ ᱵᱟᱝ ᱪᱤᱱᱛᱟᱹ ᱠᱟᱛᱮᱫ ᱡᱩᱫᱤ ᱥᱚᱠᱥ ᱢᱟᱱᱮ ᱾ ᱢᱟᱱᱮ ᱯᱩᱨᱟᱹ ᱚᱠᱛᱚ ᱚᱱᱟ ᱨᱮᱜᱮᱵᱤᱱ ᱤᱭᱟᱹᱣ ᱠᱟᱱᱟ ᱾ ᱚᱱᱟ ᱦᱚᱸᱚᱸ ᱵᱟᱹᱲᱤᱡ ᱡᱤᱱᱤᱥ ᱠᱟᱱᱟ ᱜᱚᱝᱠᱮ ᱾ ᱯᱩᱛᱷᱤ ᱵᱟᱝ ᱤᱭᱟᱹ ᱠᱟᱛᱮᱫ ᱢᱟᱱᱮ ᱥᱩᱫᱩ ᱚᱱᱟ ᱨᱮᱵᱮᱱ ᱫᱩᱲᱩᱵ ᱠᱚᱜᱼᱟ᱾ ᱛᱟᱦᱚᱞᱮ ᱚᱱᱟ ᱦᱚᱸ ᱵᱟᱹᱲᱤᱡ ᱡᱤᱱᱤᱥ ᱠᱟᱱᱟ, ᱦᱮᱸ ᱚᱱᱟᱜᱮ ᱚᱱᱟᱜᱮ ᱵᱟᱹᱲᱤᱡ ᱡᱤᱱᱤᱥ ᱠᱟᱱᱟ ᱟᱨ ᱵᱟᱹᱠᱤᱭᱟᱜ ᱫᱚ ᱜᱚᱝᱠᱮ ᱯᱩᱛᱷᱤ ᱫᱚ ᱯᱟᱲᱦᱟᱣ ᱞᱮᱱᱠᱷᱟᱱ ᱫᱚ ᱟᱹᱰᱤ ᱮᱸ ᱢᱚᱡᱽ ᱜᱮᱭᱟ ᱦᱮᱸ᱾
ᱴᱷᱤᱠ ᱜᱮᱭᱟ᱾
ᱯᱩᱛᱷᱤ ᱨᱮᱫᱚ ᱦᱩᱭᱩᱜ ᱠᱟᱱᱟ, ᱡᱮᱢᱚᱱ ᱟᱹᱰᱤ, ᱟᱹᱰᱤ ᱠᱷᱚᱱ ᱫᱷᱚᱨᱮ ᱟᱵᱮᱱ ᱵᱮᱱ ᱯᱟᱲᱦᱟᱜ ᱵᱮᱱ ᱫᱩᱲᱩᱵᱚᱜ ᱠᱟᱱᱟ᱾ ᱯᱩᱛᱷᱤ ᱚᱱᱟ ᱛᱮᱦᱚᱸ ᱜᱚᱝᱠᱮ ᱵᱟᱹᱲᱤᱡ ᱫᱚ ᱵᱟᱹᱲᱤᱡ ᱜᱮᱭᱟ᱾ ᱪᱮᱫᱟᱜ ᱥᱮ ᱟᱵᱮᱱᱟᱜ ᱢᱚᱱᱮ ᱡᱚᱛᱚ ᱠᱷ ᱠᱷᱚᱱ ᱞᱟᱜᱟᱜ-ᱟ, ᱛᱚᱛᱚ ᱠᱷᱚᱱ ᱜᱮ ᱟᱵᱮᱹᱱ ᱫᱚ ᱯᱟᱲᱦᱟᱜ ᱵᱮᱱ᱾ ᱯᱩᱛᱷᱤ ᱫᱚ ᱦᱩᱭᱩᱜ ᱠᱟᱱᱟ, ᱟᱵᱮᱱᱟᱜ ᱵᱟᱝ ᱟᱵᱮᱱᱟᱜ ᱱᱚᱛᱮ ᱯᱟᱲᱦᱟᱜ ᱵᱟᱝ ᱥᱟᱱᱟᱭᱮᱜ ᱵᱮᱱᱟ᱾ ᱟᱨ ᱵᱟᱝ ᱟᱵᱮᱱ ᱵᱮᱹᱱ ᱫᱩᱲᱩᱵ ᱟᱠᱟᱱ ᱜᱮᱭᱟ᱾ ᱚ ᱯᱩᱛᱷᱤ ᱤᱭᱟᱹ ᱠᱟᱛᱮᱫ ᱡᱷᱤᱡᱽ ᱠᱟᱛᱮᱫ᱾ ᱵᱟᱝ ᱟᱹᱞᱤᱧ ᱯᱟᱲᱦᱟᱣ ᱜᱮ ᱞᱟᱜᱟ ᱤᱱᱟᱹ ᱤᱱᱟᱹ ᱴᱟᱭᱤᱢ ᱤᱱᱟᱹ ᱥᱚᱢᱚᱭ ᱫᱚ ᱢᱟᱱᱮ ᱪᱮᱫ ᱞᱮᱠᱟ ᱪᱤᱠᱟᱹᱜ ᱛᱟᱵᱮᱹᱱᱟ ᱟᱵᱮᱹᱱᱟᱜ
ᱦᱮᱸ
ᱚᱱᱮ ᱛᱚ ᱵᱟᱝ ᱞᱟᱜᱟᱜ ᱠᱟᱱ ᱜᱮᱭᱟ, ᱛᱟᱨᱯᱚᱨ ᱢᱤᱫ ᱨᱚᱠᱚᱢ ᱵᱮᱱ ᱫᱩᱲᱩᱵ ᱠᱟᱜᱼᱟ ᱵᱚᱦᱚᱜ ᱦᱟᱹᱥᱩ ᱵᱮᱱᱟ᱾ ᱵᱚᱦᱚᱜ ᱨᱮ ᱡᱚᱠᱷᱚᱱ ᱴᱷᱤᱠ ᱴᱷᱟᱠ ᱵᱟᱝ ᱵᱚᱞᱚᱜᱼᱟ, ᱵᱚᱦᱚᱜ ᱦᱟᱥᱩ ᱵᱮᱱᱟ ᱛᱟᱨᱯᱚᱨᱮ ᱦᱚᱴᱚᱜ ᱦᱟᱹᱥᱩ ᱵᱮᱱᱟ᱾ ᱢᱤᱫ ᱨᱚᱠ ᱨᱚᱠᱚᱢ ᱛᱟᱦᱮᱸᱛᱮ ᱟᱵᱟᱨ ᱚᱱᱟ ᱛᱚ ᱦᱩᱭᱱᱟ